ᱳᱜ
ᱦᱟᱸ ᱜᱚᱝᱠᱮ ᱪᱮᱫ ᱞᱮᱠᱟ ᱤᱧᱟᱹᱜ ᱟᱲᱟᱝ ᱠᱚ ᱟᱸᱡᱚᱢᱚᱜ ᱠᱟᱱ ᱜᱮᱭᱟ
ᱦᱮᱸ ᱜᱚᱝᱠᱮ ᱟᱸᱡᱚᱢᱚᱜ ᱠᱟᱱ ᱜᱮᱭᱟ
ᱟᱪᱪᱷᱟ ᱡᱚᱢᱚᱜ ᱠᱟᱱ ᱠᱷᱟᱡ ᱢᱟ ᱟᱹᱰᱤ ᱱᱟᱯᱟᱭ
ᱦᱮᱸ ᱜᱚᱝᱠᱮ ᱥᱟᱹᱜᱩᱱ ᱥᱮᱛᱟᱜ ᱦᱮᱸ
ᱦᱮᱸ ᱥᱟᱹᱜᱩᱱ ᱥᱮᱛᱟᱜ ᱟᱢᱟᱜ ᱦᱚᱸ ᱱᱟᱯᱟᱭ ᱠᱩᱜᱤ ᱟᱲᱟᱝ ᱢᱟ ᱟᱸᱡᱚᱢᱚᱜ ᱠᱟᱱ ᱱᱤᱛ ᱦᱟᱹᱵᱤᱡ ᱢᱟ ᱟᱨ ᱱᱚᱠᱟ ᱜᱮ ᱟᱸᱡᱚᱢ ᱞᱮᱱᱠᱷᱟᱡ ᱜᱮ ᱱᱟᱯᱟᱭ ᱦᱩᱭᱩᱜᱼᱟ
ᱱᱟᱯᱟᱭᱚᱜᱼᱟ ᱦᱮᱸ ᱦᱮᱸ ᱟᱪᱪᱷᱟ ᱜᱤᱭᱮ ᱜᱚᱝᱠᱮ ᱱᱟᱯᱟᱭ ᱵᱟᱲᱟ ᱜᱮᱛ
ᱪᱮᱞᱠᱟ ᱢᱮᱱᱟᱜ ᱵᱟᱲᱟ ᱯᱮ ᱛᱚᱵᱮ
ᱮᱸ ᱟᱞᱮ ᱦᱚᱸ ᱱᱟᱯᱟᱭ ᱵᱟᱲᱟ ᱜᱮᱭᱟᱞᱮ ᱟᱞᱮ ᱫᱚ ᱟᱞᱮ ᱫᱚ ᱱᱟᱯᱟᱭ ᱵᱟᱲᱟ ᱜᱮᱭᱟᱞᱮ ᱮᱠᱷᱚᱱ ᱫᱚ
ᱦᱮᱸ ᱱᱟᱯᱟᱭ ᱜᱮᱵᱚᱱ ᱛᱟᱦᱮᱸ ᱞᱮᱱ ᱠᱷᱟᱡ ᱜᱮ ᱵᱷᱟᱹᱜᱤ ᱦᱩᱭᱩᱜᱼᱟ ᱟᱨ ᱪᱮᱜ ᱠᱚ ᱪᱮᱠᱟ ᱵᱟᱲᱟ ᱦᱩᱭᱩᱜ ᱠᱟᱱᱟ ᱛᱚᱵᱮ
ᱯᱮᱜ ᱟᱯᱮ ᱜᱚᱝᱠᱮ
ᱟᱞᱮ ᱦᱚᱸ ᱱᱚᱜᱼᱚᱭ ᱱᱟᱯᱟᱭ ᱜᱮ
ᱪᱤᱠᱟᱹᱵᱚᱞ
ᱢᱚᱡᱽᱛᱮ ᱟᱲᱟᱝ ᱵᱟᱝ ᱟᱸᱡᱚᱢᱚᱜ ᱠᱟᱱᱟ ᱟᱯᱮᱥᱮᱡ ᱪᱟᱧ ᱚᱝᱠᱟᱧ ᱵᱩᱡᱷᱟᱹᱣ ᱫᱟ
ᱦᱮᱸ ᱜᱚᱝᱠᱮ ᱟᱹᱵᱤᱱᱟᱜ ᱦᱚᱸ ᱠᱟᱹᱴᱤᱡ ᱯᱟᱹᱪᱟᱹ ᱧᱚᱜ ᱛᱮᱜᱮᱞᱤᱧ ᱟᱸᱡᱚᱢ ᱮᱫᱟ ᱟᱹᱞᱤᱧᱟᱜ ᱦᱚᱸ ᱡᱟᱹᱱᱤᱡ ᱚᱝᱠᱟᱜ ᱠᱟᱱ ᱜᱮ ᱪᱚᱝ
ᱦᱩᱸ ᱟᱵᱮᱱᱟᱜ ᱯᱟᱥᱮᱡ ᱚᱝᱠᱟᱜ ᱠᱟᱱ ᱜᱮᱭᱟ ᱦᱟᱸᱜ ᱟᱫᱚ ᱟᱸᱡᱚᱢ ᱢᱟ ᱟᱸᱡᱚᱢᱚᱜ ᱠᱟᱱ ᱜᱮ ᱡᱚᱛᱚᱣᱟᱜ ᱜᱮ ᱟᱫᱚ ᱚᱠᱟ ᱚᱠᱟ ᱥᱚᱢᱚᱭ ᱦᱟᱸᱜ ᱞᱮᱴ ᱦᱤᱡᱩᱜ ᱠᱟᱱᱟ ᱢᱮᱱ ᱛᱷᱚᱲᱟ ᱥᱚᱢᱚᱭ ᱦᱟᱛᱟᱣ ᱫᱟᱭ ᱦᱤᱡᱩᱜ ᱨᱮ
ᱜᱚᱝᱠᱮ ᱛᱟᱦᱚᱞᱮ ᱮᱨ ᱠᱚ ᱤᱛᱟᱹ ᱠᱚ ᱮᱨ ᱠᱚ ᱦᱩᱭ ᱠᱟᱱᱟ ᱥᱮ ᱟᱹᱣᱨᱤ
ᱦᱮᱸ ᱚᱱᱟ ᱢᱮᱱᱮᱜ ᱠᱟᱱ ᱟᱨᱟᱜ ᱯᱷᱚᱨ ᱚᱱᱟ ᱠᱚᱫᱚ ᱦᱟᱸᱜ ᱦᱩᱭ ᱵᱟᱲᱟᱣ ᱠᱟᱱᱟ ᱟᱹᱰᱤ ᱞᱟᱦᱟ ᱨᱤᱜᱤ ᱢᱮᱱ ᱠᱟᱛᱮᱫ ᱫᱚ ᱱᱤᱛᱚᱜ ᱫᱚ ᱛᱮᱡ ᱡᱟᱱᱟᱢ ᱵᱟᱲᱟᱣ ᱠᱟᱱᱟ ᱞᱟᱹᱴᱩ ᱞᱟᱹᱴᱩ ᱜᱮ ᱡᱟᱱᱟᱢ ᱵᱟᱲᱟᱣ ᱠᱟᱱᱟ ᱟᱯᱮ ᱥᱮᱜ ᱜᱮ ᱪᱮᱫ ᱞᱮᱠᱟ
ᱟᱞᱮ ᱥᱮᱫ ᱫᱚ ᱜᱚᱝᱠᱮ ᱦᱮᱸᱜᱼᱮ ᱞᱮ ᱮᱨ ᱠᱟᱫᱟ ᱟᱣᱨᱤᱭᱟᱜᱼᱟ ᱦᱮᱸᱜ ᱮ ᱡᱟᱱᱟᱢᱚᱜ ᱠᱟᱱᱟ ᱢᱤᱫᱵᱟᱨ ᱫᱚᱢᱮ ᱫᱚ ᱟᱣᱨᱤ ᱦᱟᱨᱟᱜᱼᱟ
ᱦᱩᱸ
ᱞᱟᱹᱴᱩ ᱧᱚᱜ ᱠᱟᱱ ᱛᱟᱯᱮᱭᱟ ᱟᱯᱮ ᱚᱱᱛᱮ ᱫᱚ
ᱦᱮᱸ ᱞᱟᱹᱴᱩ ᱧᱚᱜ ᱠᱟᱱᱟ ᱢᱮᱱ ᱠᱟᱛᱮᱫ ᱫᱚ ᱱᱚᱜᱼᱚᱭ ᱱᱤᱛᱚᱜ ᱵᱟᱨ ᱫᱷᱚᱢ ᱱᱤᱛᱚᱜ ᱫᱟᱜᱫᱟ ᱦᱚᱞᱟ ᱜᱮ ᱦᱟᱸᱜ ᱟᱹᱰᱤ ᱨᱟᱸᱜᱟᱣ ᱜᱮ ᱫᱟᱜ ᱠᱮᱫᱟ ᱟᱫᱚ ᱱᱚᱣᱟ ᱫᱚ ᱱᱤᱛᱚᱜ ᱫᱚ ᱩᱲᱤᱭᱟᱹ ᱠᱚᱠᱚ ᱮᱨ ᱵᱟᱲᱟᱜᱼᱟ ᱟᱫᱚ ᱚᱫᱷᱟᱱᱠᱚᱫᱚ ᱚᱠᱚᱭ ᱴᱷᱮᱠ ᱯᱮᱨᱮᱡ ᱵᱟᱲᱟᱣ ᱠᱟᱱᱟ ᱫᱟᱜ ᱠᱚ ᱤᱭᱩᱨᱤᱭᱟ ᱠᱚ ᱚᱠᱟ ᱫᱚ ᱠᱚ ᱢᱮᱛᱟᱜ ᱠᱟᱱᱟ ᱢᱮᱫᱴᱮᱡ ᱥᱟᱨ ᱢᱮᱱᱟᱜ ᱠᱟᱫᱟ ᱟᱫᱚ ᱚᱱᱟ ᱦᱟᱸᱜ ᱠᱚ ᱮᱨ ᱵᱟᱲᱟᱭᱟᱜ ᱠᱷᱟᱡ ᱞᱟᱹᱴᱩᱜᱼᱟ ᱯᱷᱤᱨ ᱟᱹᱰᱤ ᱩᱥᱟᱹᱨᱟ ᱜᱮ ᱟᱫᱚ ᱠᱤᱪᱷᱩ ᱠᱷᱚᱱ ᱦᱟᱸᱜ ᱰᱩᱰᱟᱹᱭᱟ ᱛᱚᱠᱷᱚᱱ ᱫᱚ ᱦᱟᱸᱜ ᱟᱞᱮ ᱫᱚᱞᱮ ᱢᱮᱛᱟᱜ ᱢᱮ ᱨᱚᱦᱚᱭ ᱞᱮ ᱮᱦᱚᱵ ᱱᱟ ᱚᱱᱮ ᱚᱱᱠᱟᱱᱟᱜ ᱚᱵᱚᱥᱛᱟ ᱨᱮ ᱢᱮᱱᱟᱜ ᱟᱠᱟᱜ ᱞᱮᱭᱟ ᱱᱤᱛᱚᱜ ᱫᱚ
ᱚ ᱜᱚᱝᱠᱮ ᱛᱟᱦᱚᱞᱮ ᱟᱯᱮ ᱚᱱᱛᱮ ᱫᱚ ᱦᱚᱞᱟ ᱫᱚ ᱵᱷᱟᱞᱮ ᱫᱟᱜ ᱠᱟᱫᱟᱭ ᱵᱟᱝ
ᱦᱮᱸ ᱟᱹᱰᱤ ᱨᱟᱸᱜᱟᱣ ᱜᱮ ᱫᱟᱜ ᱠᱟᱫᱟ ᱢᱮᱱ ᱠᱟᱛᱮ ᱱᱚᱜᱼᱚᱭ ᱛᱚ ᱯᱩᱨᱟᱹ ᱰᱩ ᱵᱟᱲᱟᱣ ᱠᱟᱱᱟ ᱯᱮᱨᱮᱡ ᱵᱟᱲᱟᱣ ᱠᱟᱱᱟ ᱵᱚᱞᱮ ᱟᱹᱰᱤ ᱠᱟᱡᱟᱠ ᱫᱚ ᱵᱟᱝᱥ ᱮᱱᱦᱚ ᱯᱩᱲᱟᱹ ᱠᱷᱮᱛ ᱠᱚᱫᱚ ᱯᱮᱨᱮᱡ ᱟᱠᱟᱱ ᱜᱮᱭᱟ ᱟᱹᱛᱩᱜ ᱠᱟᱱᱟ ᱵᱚᱞᱮ ᱵᱟᱹᱭᱦᱟᱹᱲ ᱠᱚᱨᱮ ᱡᱟᱜᱮ ᱟᱫᱚ ᱚᱱᱟᱛᱤᱧ
ᱟᱫᱚ ᱟᱞᱮ ᱱᱚᱛᱮ ᱫᱚ ᱩᱱᱫᱤᱱ ᱫᱚ ᱵᱟᱭ ᱫᱟᱜ ᱟᱠᱟᱫᱟ ᱵᱟᱨᱯᱮ ᱫᱤᱱ ᱠᱷᱚᱱᱮ ᱨᱤᱢᱤᱞᱮᱫ ᱜᱮᱭᱟ ᱡᱟᱹᱥᱛᱤ ᱜᱮ ᱟᱫᱚ ᱨᱤᱢᱤᱞ ᱦᱤᱥᱟᱹᱵ ᱛᱮᱫᱚ ᱚᱱᱠᱟ ᱞᱮᱠᱟ ᱫᱚ ᱫᱟᱜ ᱫᱚ ᱵᱟᱹᱱᱩᱜᱼᱟ ᱦᱚᱞᱟ ᱦᱚᱸ ᱫᱚᱢᱮ ᱜᱮ ᱨᱤᱢᱤᱞ ᱜᱚᱜ ᱞᱮᱫᱟᱭ ᱠᱤᱱᱛᱩ ᱫᱟᱜ ᱢᱟ ᱫᱟᱜ ᱜᱮ ᱵᱟᱝ ᱡᱚᱨᱚ ᱟᱠᱟᱱᱟ ᱚᱱᱠᱟ ᱞᱮᱠᱟ ᱫᱚ
ᱦᱩᱸ
ᱦᱮᱸ
ᱚᱱᱠᱟ ᱜᱤ ᱟᱨ ᱟᱞᱮᱥᱮᱫ ᱫᱚ ᱱᱚᱜᱼᱚᱭ ᱫᱟᱜ ᱢᱮᱱᱟᱜ ᱜᱮᱭᱟ ᱟᱛᱮᱜ ᱱᱤᱛ ᱦᱚᱸ ᱫᱟᱜ ᱠᱟᱱ ᱜᱮᱭᱟ ᱟᱨᱦᱚᱸ ᱫᱟᱜ ᱤᱫᱤᱭ ᱜᱮᱭᱟ ᱯᱟᱥᱮᱡ
ᱟᱫᱚ ᱟᱭᱢᱟ ᱞᱮᱠᱟ ᱟᱞᱮᱥᱮᱫ ᱫᱚ ᱡᱮᱥᱮ ᱟᱫᱚᱢ ᱟᱫᱚᱢ ᱡᱟᱭᱜᱟ ᱦᱮᱱᱟᱜ ᱟᱪᱪᱷᱟ ᱤᱭᱟᱹ ᱢᱤᱫᱴᱮᱱ ᱫᱤᱥᱟᱹ ᱠᱮᱫᱟ ᱛᱚ ᱟᱫᱚ ᱚᱱᱟ ᱡᱟᱭᱜᱟ ᱨᱮ ᱵᱚᱞᱮ ᱮᱨ ᱠᱟᱛᱮᱫ ᱦᱩᱲᱩ ᱠᱚ ᱨᱚᱦᱚᱭᱟ ᱟᱞᱮᱥᱮᱫ ᱧᱮᱞᱟ ᱛᱚ ᱟᱞᱮᱥᱮᱫ ᱫᱚ ᱮᱨ ᱠᱟᱛᱮᱫ ᱫᱚ ᱵᱟᱠᱚ ᱨᱚᱦᱚᱭᱟ ᱢᱮᱱ ᱠᱟᱛᱮᱫ ᱫᱚ ᱟᱞᱮᱥᱮᱫ ᱫᱚ ᱮᱨ ᱞᱟᱦᱟᱭᱟᱠᱚ ᱯᱷᱤᱨ ᱚᱱᱟ ᱜᱟᱪᱷᱤ ᱠᱚ ᱛᱩᱫᱟ ᱦᱮᱸ ᱯᱷᱤᱨ ᱠᱚ ᱨᱚᱦᱚᱭ ᱫᱚᱲᱦᱟᱭᱟ ᱞᱚᱥᱚᱫ ᱠᱷᱮᱛ ᱨᱮ ᱟᱫᱚ ᱟᱯᱮᱥᱮᱜ ᱵᱟᱨᱮ ᱛᱟᱦᱮᱸ ᱠᱟᱹᱴᱤᱡ ᱢᱟᱨᱟᱝ ᱠᱟᱛᱷᱟ ᱛᱮ ᱞᱟ. ᱭ ᱟ. ᱧ ᱛᱟᱞᱟᱝ ᱢᱮ ᱡᱮ ᱟᱯᱮᱥᱮ ᱪᱮᱫ ᱞᱮᱠᱟ ᱠᱚ ᱪᱤᱠᱟᱹᱭᱟ ᱱᱚᱝᱠᱟ ᱮᱨ ᱠᱟᱛᱮ ᱠᱚ ᱨᱚᱦᱚᱭᱟ ᱥᱮᱠᱚ ᱛᱩᱫ ᱠᱟᱛᱮᱫ ᱞᱚᱥᱚᱫ ᱠᱟᱛᱮᱫ ᱨᱮᱠᱚ ᱨᱚᱦᱚᱭᱟ
ᱜᱚᱝᱠᱮ ᱟᱹᱰᱤ ᱯᱟᱹᱦᱤᱞ ᱫᱚ ᱡᱟᱦᱟᱸ ᱜᱷᱩᱴᱩ ᱦᱩᱲᱩ ᱠᱚ ᱢᱮᱱᱟᱜᱼᱟ
ᱦᱩᱸ
ᱦᱮᱸ ᱟᱫᱚ ᱜᱷᱩᱴᱩ ᱦᱩᱲᱩ ᱠᱚᱫᱚ ᱟᱫᱚ ᱩᱱᱫᱚ ᱯᱟᱹᱦᱤᱞ ᱫᱚ ᱪᱮᱫ ᱞᱮᱠᱟᱜ ᱠᱟᱱ ᱛᱟᱦᱮᱫ ᱩᱱᱫᱚ ᱫᱟᱜ ᱫᱚ ᱡᱟᱹᱥᱛᱤ ᱵᱟᱭ ᱫᱟᱜ ᱛᱟᱦᱮᱫ ᱛᱚ
ᱦᱩᱸ
ᱟᱫᱚ ᱛᱚᱠᱷᱚᱱ ᱫᱚ ᱜᱷᱩᱴᱩ ᱦᱩᱲᱩ ᱠᱚᱫᱚ ᱱᱚᱝᱠᱟᱭ ᱛᱟᱦᱮᱫ ᱠᱚ ᱢᱟᱱᱮ ᱚᱱᱟ ᱠᱷᱮᱛ ᱠᱚ ᱥᱤ ᱥᱟᱯᱷᱟ ᱠᱮᱫᱟ ᱦᱮᱸ ᱠᱷᱮᱛ ᱠᱚ ᱞᱟᱹᱵᱤᱫ ᱞᱮᱱᱠᱷᱟᱱ ᱟᱫᱚ ᱠᱚ ᱤ ᱤᱛᱟᱹ ᱠᱚ ᱮᱨ ᱛᱟᱦᱮᱫ ᱠᱟᱹᱴᱤᱡ ᱠᱟᱹᱴᱤᱡ ᱦᱟᱸᱰᱮ ᱱᱟᱰᱮ
ᱦᱩᱸ
ᱟᱫᱚ ᱱᱮᱛᱟᱨ ᱫᱚ ᱚᱱᱟ ᱠᱚᱫᱚ ᱵᱟᱹᱱᱩᱜᱼᱟ ᱪᱟᱵᱟ ᱦᱮᱡ ᱠᱟᱱᱟ ᱟᱜᱮ ᱠᱚ ᱢᱤᱫ ᱡᱟᱭᱜᱟ ᱨᱮᱠᱚ ᱜᱤᱲᱤᱭᱮᱫᱟ ᱤᱛᱟᱹ ᱟᱫᱚ ᱦᱟᱨᱟᱜ ᱠᱟᱱᱟ ᱜᱟᱹᱪᱷᱤ ᱠᱚ ᱩᱠᱷᱲᱟᱹᱣᱟ ᱟᱫᱚ ᱠᱚ ᱨᱚᱦᱚᱭᱟ ᱟᱫᱚ ᱟᱫᱚ ᱟᱞᱮ ᱱᱚᱛᱮ ᱫᱚ ᱚᱱᱟ ᱠᱚᱫᱚ ᱵᱟᱹᱱᱩᱜᱼᱟ ᱛᱚᱵᱮ ᱞᱟᱛᱟᱨ ᱥᱮᱫ ᱟᱞᱮ ᱠᱷᱚᱱ ᱞᱟᱛᱟᱨ ᱧᱚᱜ ᱨᱮᱫᱚ ᱚᱱᱠᱟ ᱞᱤᱧ ᱧᱮᱞ ᱟᱠᱟᱫ ᱠᱚᱣᱟ ᱱᱮᱛᱟᱨ ᱦᱩᱲᱩ ᱨᱚᱦᱚᱭ ᱦᱚᱸ ᱩᱱᱠᱩ ᱫᱚ ᱠᱷᱮᱛ ᱨᱮᱜᱮ ᱠᱚ ᱪᱩᱲᱤᱭᱟ. ᱣᱟ ᱚᱱᱠᱟᱜᱮ ᱟᱨ ᱚᱱᱟ ᱜᱮ ᱫᱟᱜ ᱦᱟᱨᱟᱜᱼᱟ ᱫᱟᱨᱮᱜᱼᱟ
ᱦᱩᱸ ᱚᱱᱟ ᱫᱚ ᱚᱠᱟ ᱥᱮᱡ ᱟᱹᱰᱤ ᱡᱟᱹᱥᱛᱤ ᱜᱮ ᱰᱩᱵᱟᱹᱭᱟ ᱦᱟᱸᱜ ᱟᱫᱚ ᱚᱱᱟ ᱰᱩᱵᱟᱹ ᱥᱮᱡ ᱜᱮ ᱡᱟᱹᱥᱛᱤ ᱫᱚ ᱚᱱᱠᱟ ᱫᱚᱠᱚ ᱮᱨᱟ ᱮᱱᱛᱮ ᱰᱩᱵᱟᱹ ᱥᱮᱫ ᱫᱚ ᱡᱚᱠᱷᱚᱱ ᱩᱱᱤ ᱨᱚᱦᱚᱭ ᱥᱚᱢᱚᱭ ᱛᱤᱭᱳᱜᱚᱜᱼᱟ ᱛᱚ ᱯᱩᱨᱟᱹ ᱰᱩᱵᱟᱹ ᱵᱟᱲᱟᱣ ᱠᱚᱜ ᱛᱟᱠᱚᱣᱟ ᱪᱮᱠᱟᱛᱮ ᱠᱷᱮᱛ ᱠᱚ ᱥᱤ ᱛᱮᱠᱚ ᱵᱚᱞᱮ ᱠᱚ ᱨᱚᱦᱚᱭᱟ ᱥᱮᱠᱚ ᱮᱨᱟ ᱟᱫᱚ ᱚᱱᱟᱠᱷᱟᱱ ᱛᱮ ᱚᱱᱛᱮ ᱫᱚᱠᱚ ᱮᱨ ᱦᱩᱲᱩᱭᱟ ᱢᱮᱱᱠᱟᱛᱮ ᱫᱚ ᱚᱱᱟ ᱫᱚᱠᱚ ᱮᱲᱦᱮᱫᱟ ᱱᱮᱛᱟᱨ ᱫᱚ ᱮᱱᱛᱮ ᱚᱱᱛᱮ ᱨᱮ ᱠᱚ ᱮᱨ ᱵᱟᱲᱟᱭ ᱜᱮᱭᱟ ᱚᱱᱛᱮ ᱟᱞᱮ ᱟᱰᱮ ᱯᱟᱥᱮ ᱥᱮᱫ ᱨᱮ ᱛᱚ ᱚᱱᱛᱮ ᱫᱚᱠᱚ ᱦᱮᱲᱦᱮᱫᱟ ᱱᱮᱛᱟᱨ ᱫᱚ ᱟᱨ ᱟᱞᱮᱥᱮᱫ ᱫᱚᱜ ᱱᱚᱜᱚᱭ ᱞᱮ ᱨᱚᱦᱚᱭ ᱞᱟᱹᱜᱤᱫ ᱟᱫᱚ ᱚᱱᱟ ᱤᱭᱟᱹᱛᱮ ᱚᱱᱟ ᱰᱩᱵᱟᱹ ᱤᱭᱟᱹ ᱛᱮᱜᱮ ᱚᱱᱠᱟ ᱚᱱᱛᱮ ᱫᱚᱠᱚ ᱚᱱᱠᱟᱭᱟ
ᱜᱚᱝᱠᱮ ᱛᱟᱦᱚᱞᱮ ᱟᱯᱮ ᱚᱱᱛᱮ ᱫᱚ ᱪᱟᱥ ᱫᱚ ᱪᱮᱫ ᱞᱮᱠᱟ ᱦᱩᱭᱩᱜᱼᱟ ᱢᱤᱫ ᱥᱮᱨᱢᱟ ᱥᱮᱨᱢᱟ ᱨᱮ ᱦᱮᱸ ᱢᱤᱫ ᱫᱷᱟᱣ ᱥᱮ ᱵᱟᱨ ᱫᱷᱟᱣ ᱜᱤᱯᱮ ᱪᱟᱥᱟ
ᱦᱮᱸ ᱟᱞᱮᱥᱮᱫ ᱫᱚ ᱦᱮ ᱥᱮᱨᱢᱟ ᱨᱮ ᱢᱮᱱᱠᱮᱭᱟ ᱢᱤᱫ ᱫᱷᱟᱣ ᱜᱮ ᱪᱟᱥ ᱫᱚ ᱦᱩᱭᱩᱜᱼᱟ ᱢᱮᱱᱠᱟᱛᱮ ᱫᱚ ᱦᱩᱲᱩ ᱢᱤᱫ ᱫᱷᱟᱣ ᱜᱮ ᱦᱳᱭᱳᱜᱼᱟ ᱟᱨ ᱚᱱᱟ ᱵᱟᱫ ᱠᱟᱛᱮᱜ ᱟᱭᱢᱟ ᱰᱷᱮᱨ ᱚᱱᱠᱟᱱᱟᱜ ᱪᱟᱥᱵᱟᱥ ᱢᱮᱱᱟᱜᱼᱟ ᱟᱫᱚ
ᱚ
ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱱᱚᱣᱟ ᱤᱭᱟᱹ ᱵᱚᱪᱷᱚᱨ ᱡᱮᱥᱮ ᱱᱚᱜᱼᱚᱭ ᱱᱤᱛᱚᱜ ᱮᱛᱮ ᱦᱩᱭᱮᱱᱟ ᱱᱚᱜᱼᱚᱭ ᱤᱭᱟᱹ ᱦᱩᱲᱩ ᱠᱚ ᱨᱚᱦᱚᱭᱼᱟ ᱟᱫᱚ ᱦᱩᱲᱩ ᱥᱟᱶ ᱥᱟᱶᱛᱮᱜᱮ ᱦᱟᱸᱜ ᱨᱟᱢᱵᱽᱲᱟ ᱠᱚ ᱨᱚᱦᱚᱭᱟ ᱨᱟᱢᱲᱟ ᱠᱚ ᱮᱨᱟ ᱵᱚᱞᱮ ᱯᱤᱸᱰᱷᱟᱹ ᱨᱮ ᱚᱠᱟ ᱫᱚ ᱟᱫᱚ ᱚᱱᱟ ᱵᱟᱫ ᱫᱚ ᱦᱟᱸᱜ ᱯᱷᱤᱨ ᱥᱤ ᱵᱟᱲᱟ ᱠᱟᱛᱮᱫ ᱵᱷᱩᱴ ᱢᱟᱥᱨᱤ ᱠᱮᱥᱟᱹᱨᱤ ᱜᱩᱦᱩᱢ ᱛᱩᱲᱤ ᱟᱨ ᱥᱮ ᱟᱭᱢᱟ ᱞᱮᱠᱟᱱᱟᱜ ᱴᱤᱥᱤ ᱠᱚ ᱱᱚᱣᱟ ᱠᱚᱠᱚ ᱮᱨ ᱜᱮᱭᱟ ᱟᱫᱚ ᱱᱤᱭᱟᱹ ᱠᱚ ᱡᱚᱠᱷᱚᱱ ᱠᱚ ᱨᱟᱠᱟᱵ ᱪᱟᱵᱟᱭ ᱦᱟᱸᱜ ᱛᱟᱭᱚᱢ ᱛᱮᱫᱚ ᱦᱟᱸᱜ ᱯᱷᱟᱠᱟ ᱵᱟᱹᱭᱦᱟᱹᱲ ᱠᱚᱫᱚ ᱟᱯᱮ ᱥᱮᱫ ᱟᱨ ᱚᱱᱠᱟ ᱦᱩᱲᱩ ᱵᱟᱫ ᱠᱟᱛᱮᱫ ᱟᱨ ᱪᱮᱫ ᱠᱚᱠᱚ ᱪᱟᱥ ᱵᱟᱲᱟᱭ ᱜᱮᱭᱟ
ᱟ ᱦᱩᱲᱩ ᱵᱟᱫ ᱠᱟᱛᱮᱫ ᱜᱚᱝᱠᱮ ᱟᱞᱮ ᱱᱚᱛᱮ ᱫᱚ ᱡᱚᱱᱰᱨᱟ ᱠᱚ ᱪᱟᱥ ᱵᱟᱲᱟᱭ ᱮᱫ ᱛᱟᱦᱮᱸᱫ ᱜᱮᱭᱟ ᱟᱫᱚ ᱦᱮᱸ ᱱᱮᱛ ᱛᱟᱨ ᱫᱚ ᱡᱚᱸᱱᱰᱨᱟ ᱠᱚᱫᱚ ᱠᱟᱹᱴᱤᱡ ᱠᱚ ᱵᱟᱹᱜᱤ ᱧᱚᱜ ᱠᱟᱫᱟ ᱟᱫᱚ ᱡᱚᱸᱱᱰᱨᱟ ᱵᱟᱫᱮ ᱨᱚᱦᱚᱭᱟᱠᱚ ᱚᱱᱟ ᱥᱚᱵᱡᱤ ᱠᱚ ᱠᱚᱸᱰᱷᱟ ᱡᱷᱤᱸᱜᱟᱹ ᱠᱚ ᱦᱚᱛᱚᱫ ᱠᱚ ᱵᱮᱸᱜᱟᱲ ᱠᱚ ᱦᱮᱸ ᱠᱚᱸᱰᱷᱟ ᱟᱨ ᱵᱮᱸᱜᱟᱲ ᱫᱚ ᱟᱹᱰᱤ ᱡᱟᱹᱥᱛᱤ ᱜᱮᱠᱚ ᱨᱚᱦᱚᱭᱟ ᱱᱚᱛᱮ ᱫᱚ ᱫᱟᱢ ᱦᱚᱸ ᱠᱟᱹᱴᱤᱡ ᱠᱚ ᱧᱟᱢ ᱧᱚᱜᱟ
ᱦᱮᱸ
ᱟᱨ ᱚᱱᱠᱟ ᱚᱱᱟ ᱡᱟᱦᱟᱸ ᱵᱤᱱ ᱞᱟᱹᱭ ᱠᱮᱜ ᱨᱟᱢᱲᱟ
ᱦᱮᱸ
ᱦᱚᱸ ᱚ ᱚᱱᱟ ᱫᱚ ᱟᱹᱞᱤᱧ ᱟᱸᱡᱚᱢ ᱫᱚᱞᱤᱧ ᱟᱸᱡᱚᱢ ᱵᱟᱲᱟ ᱟᱠᱟᱫᱟ ᱟᱫᱚ ᱟᱫᱚ ᱟᱞᱮ ᱱᱚᱛᱮ ᱫᱚ ᱪᱟᱥ ᱫᱚ ᱵᱟᱹᱱᱩᱜᱼᱟ ᱟᱫᱚ ᱚᱱᱟ ᱫᱚ ᱪᱮᱫ ᱞᱮᱠᱟᱱᱟᱜ ᱡᱚ ᱠᱟᱱᱟ ᱠᱟᱹᱴᱤᱡ ᱡᱩᱫᱤ ᱵᱤᱱ ᱞᱟᱹᱭ ᱟᱹᱞᱤᱧ ᱠᱮᱭᱟ
ᱦᱮᱸ ᱦᱮᱸ ᱱᱤᱭᱟᱹ ᱦᱚᱸ ᱛᱟᱦᱚᱞᱤᱧ ᱞᱟᱹᱭᱟ ᱟᱨ ᱞᱟᱢᱲᱟ ᱡᱚᱠᱷᱚᱱ ᱨᱟᱢᱲᱟ ᱡᱚᱠᱷᱚᱱ ᱮᱢ ᱢᱮᱱᱟ ᱚᱱᱟ ᱫᱚ ᱯᱤᱸᱰᱷᱟᱹ ᱨᱮᱠᱚ ᱮᱨᱟ ᱟᱫᱚ ᱚᱱᱟ ᱡᱚ ᱞᱮᱠᱟ ᱛᱮᱢ ᱧᱮᱞ ᱞᱮᱠᱷᱟᱡ ᱫᱚ ᱚᱱᱟ ᱫᱚ ᱜᱷᱟᱝᱨᱟ ᱞᱮᱠᱟ ᱜᱮ ᱦᱟᱸᱜ ᱟᱫᱚ ᱚᱱᱟ ᱫᱚ ᱦᱮᱸᱫᱮ ᱦᱮᱸᱫᱮ ᱡᱚᱜᱼᱟ ᱵᱚᱞᱮ ᱯᱩᱨᱟᱹ ᱦᱮᱸᱫᱮ ᱜᱤ ᱵᱚᱞᱮ ᱛᱤᱱᱟᱹᱜ ᱦᱮᱸᱫᱮ ᱤᱱᱟᱹᱜ ᱜᱮ ᱢᱚᱸᱡᱽ ᱚᱱᱟ ᱫᱚ ᱵᱚᱞᱮ ᱦᱮᱸᱫᱮ ᱦᱮᱸᱫᱮ ᱡᱚᱜᱼᱟ ᱟᱫᱚ ᱛᱷᱚᱲᱟ ᱦᱟᱸᱜ ᱜᱷᱟᱜᱽᱨᱟᱸ ᱠᱷᱚᱡ ᱫᱚ ᱠᱟᱹᱴᱤᱡ ᱧᱚᱜᱚᱜ-ᱟ ᱢᱮᱱ ᱠᱟᱛᱮᱫ ᱫᱚ ᱵᱚᱞᱮ ᱚᱱᱟ ᱢᱟᱹᱥᱨᱤᱢ ᱧᱮᱞ ᱠᱟᱜ ᱠᱷᱟᱡ ᱦᱟᱸᱜ ᱢᱟᱹᱥᱨᱤ ᱞᱮᱠᱟ ᱧᱚᱜ ᱜᱮ ᱚᱱᱟ ᱫᱚ ᱵᱟᱝ ᱪᱟᱯᱲᱟᱣᱟ ᱵᱚᱞᱮ ᱜᱷᱟᱸᱜᱽᱲᱟ ᱞᱮᱠᱟ ᱜᱮ ᱦᱟᱸᱜ ᱰᱷᱚᱞ ᱞᱮᱠᱟ ᱜᱮ ᱛᱟᱦᱮᱱᱟ ᱟᱨ ᱦᱮᱸ ᱟᱨ ᱚᱱᱟ ᱡᱚᱠᱷᱚᱱ ᱫᱚ ᱚᱱᱟ ᱫᱚ ᱱᱟᱹᱲᱤᱜ-ᱟ ᱦᱟᱸᱜ ᱵᱚᱞᱮ ᱯᱤᱰᱷᱟᱹ ᱯᱤᱰᱷᱟᱹ ᱛᱮᱜᱮ ᱯᱩᱨᱟᱹ ᱱᱟᱹᱲᱤᱜ-ᱟ ᱟᱫᱚ ᱚᱱᱟ ᱱᱟᱹᱲᱤ ᱫᱚ ᱠᱚ ᱛᱩᱫᱟ ᱟᱨ ᱚᱱᱟ ᱫᱚᱠᱚ ᱫᱟᱞᱟ ᱟᱨ ᱥᱟᱠᱟᱢ ᱮᱢ ᱧᱮᱞ ᱞᱮᱠᱷᱟᱡ ᱫᱚ ᱦᱟᱸᱜ ᱚᱱᱟ ᱫᱚ ᱚᱱᱟ ᱯᱟᱱ ᱥᱟᱠᱟᱢ ᱞᱮᱠᱟ ᱜᱮ ᱟᱫᱚ ᱯᱟᱱ ᱥᱟᱠᱟᱢ ᱨᱮᱫᱚ ᱠᱟᱹᱴᱤᱡ ᱧᱚᱜ ᱜᱮᱭᱟ ᱟᱫᱚ ᱚᱱᱟ ᱫᱚ ᱥᱩᱜᱟᱹ ᱥᱩᱜᱟᱹ ᱢᱮᱱ ᱠᱮᱭᱟᱢ ᱞᱮᱸᱡᱮᱨ ᱵᱟᱹᱱᱩᱜᱼᱟ ᱵᱚᱞᱮ ᱚᱱᱟ ᱫᱚ ᱥᱩᱜᱟᱹ ᱥᱩᱜᱟᱹ ᱜᱮ ᱢᱮᱱᱟᱜ-ᱟ ᱚᱱᱮ ᱚᱱᱠᱟ ᱢᱮᱱᱟᱜ ᱟᱠᱟᱫᱟ ᱟᱫᱚ ᱚᱱᱮ ᱚᱱᱠᱟᱱᱟᱜ ᱡᱤᱱᱤᱥ ᱠᱟᱱᱟ ᱟᱞᱮ ᱥᱮᱫ ᱠᱚ ᱪᱟᱥᱟ ᱟᱹᱰᱤ ᱡᱟᱹᱥᱛᱤ ᱟᱨ ᱟᱹᱰᱤ ᱫᱟᱢ ᱜᱮᱭᱟ ᱚᱱᱟ ᱡᱤᱱᱤᱥ ᱨᱟᱢᱲᱟ ᱚᱠᱟ ᱠᱚ ᱢᱮᱛᱟᱜ ᱠᱟᱱᱟ ᱟᱯᱮ ᱥᱮᱫ ᱚᱱᱠᱟᱱᱟᱜ ᱵᱟᱠᱩ
ᱟᱪᱪᱷᱟ ᱜᱚᱝᱠᱮ ᱚᱱᱟ ᱫᱚ ᱢᱟᱱᱮ ᱩᱛᱩ ᱟᱛᱮᱜ ᱠᱚ ᱡᱚᱢᱟ ᱥᱮ ᱚᱱᱟ ᱫᱚ ᱮᱸ ᱫᱟᱹᱞ ᱞᱮᱠᱟ ᱡᱟᱦᱟᱸᱱᱟᱜ ᱪᱮᱫ ᱞᱮᱠᱟ ᱚᱱᱟ ᱫᱚ ᱵᱟᱹᱞᱤᱧ ᱵᱩᱡᱽ ᱛᱤᱭᱳᱜ ᱫᱟᱲᱮᱭᱟᱫᱟ
ᱦᱮᱸ ᱦᱮᱸ ᱟᱹᱰᱤ ᱱᱟᱯᱟᱭ ᱠᱟᱛᱷᱟᱢ ᱠᱩᱞᱤ ᱠᱮᱫ ᱞᱤᱧᱟ ᱟᱨ ᱱᱚᱣᱟ ᱨᱮᱭᱟᱜ ᱠᱩᱠᱞᱤ ᱞᱤᱧ ᱮᱢ ᱫᱟ ᱛᱚ ᱚᱱᱟ ᱫᱚ ᱡᱚᱠᱷᱚᱱᱮᱢ ᱧᱮᱞᱟ ᱛᱚ ᱚᱱᱟ ᱩᱛᱩ ᱠᱟᱛᱮᱫ ᱦᱚᱸᱢ ᱡᱚᱢ ᱜᱮᱭᱟ ᱟᱨ ᱚᱱᱟ ᱦᱚᱸ ᱱᱮᱛᱟᱨ ᱧᱮᱞᱚᱜᱚᱜ ᱠᱟᱱᱟ ᱡᱮ ᱚᱱᱟ ᱫᱚ ᱤᱫᱤ ᱫᱟᱠᱚ ᱟᱨ ᱪᱮᱫ ᱠᱚᱪᱚ ᱠᱚ ᱵᱮᱱᱟᱣ ᱫᱟ ᱪᱮᱫ ᱠᱚᱪᱚ ᱵᱮᱱᱟᱣ ᱢᱮᱱ ᱠᱟᱛᱮᱫ ᱫᱚ ᱡᱮᱭᱥᱮ ᱟᱞᱮ ᱥᱮᱫ ᱨᱮᱫᱚ ᱢᱤᱫᱴᱮᱡ ᱯᱷᱮᱢᱟᱥ ᱢᱮᱱᱟᱜ ᱟᱠᱟᱫᱟ ᱟᱹᱰᱤ ᱡᱟᱹᱥᱛᱤ ᱜᱤ ᱨᱟᱢᱵᱲᱟ ᱡᱤᱞᱟᱹᱯᱤ ᱚᱱᱟ ᱫᱚ ᱡᱚᱛᱚ ᱠᱷᱚᱡ ᱫᱚᱨ ᱡᱤᱞᱟᱹᱯᱤ ᱠᱟᱱᱟ ᱡᱤᱞᱟᱹᱯᱤ ᱢᱚᱫᱽᱫᱷᱮ ᱨᱮᱢ ᱧᱮᱞ ᱞᱮᱠᱷᱟᱡ ᱫᱚ ᱟᱭᱢᱟ ᱨᱚᱠᱚᱢ ᱡᱤᱞᱟᱹᱯᱤ ᱛᱟᱦᱮᱱᱟ ᱦᱟᱱᱟ ᱱᱚᱣᱟ ᱫᱚ ᱨᱟᱢᱲᱟ ᱡᱤᱞᱟᱹᱯᱤ ᱡᱚᱠᱷᱚᱱᱮᱢ ᱧᱮᱞᱟ ᱛᱚ ᱚᱱᱟ ᱫᱚ ᱨᱟᱢᱲᱟ ᱛᱮᱜᱮ ᱠᱩ ᱡᱩᱛᱫᱟ ᱟᱫᱚ ᱚᱱᱟ ᱫᱚ ᱟᱹᱰᱤ ᱥᱤᱵᱤᱞ ᱦᱚᱸ ᱥᱤᱵᱤᱞ ᱵᱩᱡᱷᱟᱹᱜ-ᱟ ᱟᱨ ᱥᱮ ᱚᱱᱟ ᱫᱚ ᱡᱚᱛᱚ ᱠᱷᱚᱡ ᱫᱟᱢ ᱜᱮᱭᱟ ᱫᱟᱢᱤ ᱜᱮᱭᱟ ᱟᱫᱚ ᱚᱱᱟ ᱛᱮ ᱨᱟᱢᱲᱟ ᱦᱚᱸ ᱟᱹᱰᱤ ᱡᱟᱹᱥᱛᱤ ᱫᱚᱨ ᱜᱮᱭᱟ ᱟᱨ ᱚᱱᱠᱟ ᱦᱚᱸᱧ ᱵᱟᱲᱟᱭ ᱠᱮᱫᱟ ᱟᱭᱢᱟ ᱰᱷᱤᱨ ᱡᱤᱱᱤᱥᱮᱢ ᱵᱮᱱᱟᱣ ᱫᱟᱲᱮᱭᱟᱜᱼᱟ ᱨᱟᱢᱲᱟ ᱛᱮ ᱟᱨ ᱨᱟᱢᱵᱲᱟ ᱫᱟᱹᱞ ᱡᱚᱠᱷᱚᱱᱮᱢ ᱡᱚᱢᱟ ᱛᱚ ᱟᱹᱰᱤ ᱥᱤᱵᱤᱞ ᱵᱩᱡᱷᱟᱹᱜᱼᱟ ᱵᱚᱞᱮ ᱮᱠᱮᱱ ᱫᱟᱹᱞ ᱛᱮᱦᱚᱸ ᱟᱭᱢᱟ ᱰᱷᱮᱨ ᱫᱟᱠᱟᱢ ᱡᱚᱢᱟ
ᱜᱚᱝᱠᱮ ᱟᱫᱚ ᱡᱟᱭᱦᱳᱠ ᱟᱞᱮ ᱱᱚᱛᱮ ᱫᱚ ᱚᱱᱟ ᱠᱚᱫᱚ ᱵᱟᱹᱱᱩᱜ-ᱟ ᱨᱟᱢᱲᱟ ᱠᱚᱫᱚ ᱚᱱᱟ ᱥᱤᱨᱤᱧ ᱠᱚᱨᱮᱜ ᱜᱤᱞᱤᱧ ᱟᱸᱡᱚᱢ ᱵᱟᱲᱟᱣ ᱠᱟᱫᱟ ᱨᱟᱢᱲᱟ ᱜᱚᱰᱟ ᱦᱟᱱᱟ ᱛᱷᱟᱱᱟ ᱠᱚ ᱟᱫᱚ ᱟᱸ ᱱᱚᱛᱮ ᱫᱚ ᱚᱱᱠᱟ ᱵᱟᱹᱱᱩᱜᱼᱟ ᱚᱱᱟ ᱛᱮ ᱟᱫᱚ ᱡᱤᱱᱤᱥ ᱚᱱᱟ ᱱᱤᱭᱮ ᱵᱟᱹᱞᱤᱧ ᱟᱭᱰᱤᱭᱟ ᱫᱟᱲᱮᱭᱟᱜ ᱠᱟᱱᱟ ᱡᱮ ᱪᱮᱫ ᱞᱮᱠᱟ ᱡᱤᱱᱤᱥ ᱠᱟᱱᱟ ᱜᱚᱝᱠᱮ ᱛᱟᱦᱮᱞᱮ ᱮ ᱫᱤᱠᱩ ᱠᱚ ᱢᱮᱱᱟᱜ ᱠᱚᱣᱟ ᱟᱯᱮ ᱚᱱᱛᱮ
ᱦᱮᱸ ᱢᱮᱱᱟᱜ ᱠᱚᱜᱮᱭᱟ ᱡᱚᱛᱚ ᱜᱮ ᱢᱮᱥᱟᱞ ᱢᱮᱥᱟᱞ ᱜᱮ ᱢᱮᱱᱟᱜ ᱞᱮᱭᱟ ᱟᱨ
ᱚ ᱛᱟᱦᱚᱞᱮ ᱜᱚᱢᱠᱮ ᱮ ᱫᱤᱠᱩ ᱫᱚ ᱪᱮᱫ ᱠᱚ ᱢᱮᱛᱟᱜ ᱚᱱᱟ ᱡᱚ ᱫᱚ
ᱩᱱᱠᱩ ᱫᱚ ᱚᱱᱟ ᱫᱚ ᱵᱟᱹᱧ ᱞᱟᱹᱭ ᱫᱟᱲᱮᱭᱟᱜᱼᱟ ᱨᱟᱢᱵᱲᱟ ᱜᱮ ᱵᱟᱝ ᱫᱚᱠᱚ ᱢᱮᱛᱟᱜᱼᱟ ᱵᱟᱝ ᱪᱮᱫ ᱪᱚ ᱠᱚ ᱢᱮᱛᱟᱜ ᱜᱮᱭᱟ ᱦᱤᱲᱤᱧ ᱠᱟᱜ ᱟᱸᱧ ᱦᱟᱸᱜ ᱤᱧᱦᱚᱸ ᱤᱱᱟᱹ ᱡᱟᱹᱥᱛᱤ
ᱟᱪᱪᱷᱟ ᱟᱪᱪᱷᱟ
ᱦᱩᱸ ᱵᱟᱹᱧ ᱛᱟᱦᱮᱱᱟ ᱤᱧᱦᱚ ᱚᱲᱟᱜ ᱠᱚᱨᱮ ᱫᱚ ᱦᱟᱸᱜ ᱟᱫᱚ ᱚᱱᱟᱛᱮ ᱤᱱᱟᱹ ᱫᱚ ᱵᱟᱹᱧ ᱞᱟᱹᱭ ᱫᱟᱲᱮᱼᱟ ᱟᱫᱚ ᱚᱱᱟ ᱪᱮᱫ ᱪᱚ ᱠᱚ ᱢᱮᱛᱟᱜᱼᱟ ᱤᱧ ᱵᱟᱹᱧ ᱦᱤᱲᱤᱧ ᱠᱟᱫᱟ ᱟᱫᱚ ᱦᱚᱲ ᱛᱮᱫᱚ ᱟᱞᱮᱫᱚ ᱨᱟᱢᱲᱟ ᱜᱮᱞᱮ ᱢᱮᱛᱟᱜᱼᱟ
ᱦᱟᱸ ᱦᱟᱸ ᱦᱟᱸ
ᱟᱫᱚ ᱚᱱᱟ ᱫᱚ ᱮᱥᱮᱫᱟᱜ ᱴᱟᱺᱰᱤ ᱨᱮᱦᱚᱸ ᱥᱮ ᱡᱟᱦᱟᱸ ᱴᱷᱮᱡ ᱜᱮᱢ ᱪᱟᱥ ᱫᱟᱲᱮᱭᱟᱜᱼᱟ ᱚᱱᱟ ᱟᱫᱚ ᱵᱚᱞᱮ ᱚᱱᱟ ᱫᱚ ᱜᱟᱹᱭ ᱰᱮᱨᱟ ᱠᱚ ᱡᱚᱠᱷᱚᱱ ᱠᱚ ᱛᱟᱦᱮᱸᱱᱟ ᱛᱚ ᱟᱹᱰᱤ ᱩᱥᱟᱹᱨᱟ ᱠᱚ ᱚᱱᱟ ᱫᱚᱠᱚ ᱠᱩᱥᱤᱭᱟᱜᱼᱟ ᱵᱟᱝᱫᱚ ᱪᱮᱫ ᱟᱹᱰᱤ ᱡᱟᱹᱥᱛᱤ ᱠᱚ ᱡᱚᱢᱟ ᱢᱮᱨᱚᱢ ᱠᱚᱦᱚᱸ ᱟᱹᱰᱤ ᱡᱟᱹᱥᱛᱤ ᱠᱚ ᱡᱚᱢᱟ
ᱩᱱᱠᱩ ᱠᱚᱡ ᱵᱟᱧᱪᱟᱣ ᱠᱟᱛᱮᱫ ᱜᱮ ᱛᱟᱦᱮᱱ ᱡᱟᱹᱨᱩᱲᱟ ᱚᱱᱟ ᱠᱚᱫᱚ
ᱦᱮᱸ ᱦᱮᱸ
ᱟᱪᱪᱷᱟ ᱟᱨ ᱛᱚᱵᱮ ᱟᱯᱮᱥᱮᱫ ᱚᱱᱟ ᱠᱚ ᱪᱮᱫ ᱠᱚᱠᱚ ᱪᱟᱥ ᱵᱟᱲᱟᱭ ᱜᱮᱭᱟ ᱚᱱᱟ ᱠᱚ ᱪᱟᱥᱵᱟᱥ ᱦᱩᱲᱩ ᱵᱟ
ᱜᱚᱝᱠᱮ ᱡᱟᱹᱥ ᱛᱤ ᱵᱚᱞᱛᱮ ᱮ ᱞᱟᱦᱟ ᱛᱮᱫᱚ ᱨᱩᱱᱦᱤ ᱫᱚᱢᱮ ᱠᱚ ᱪᱟᱥ ᱵᱟᱲᱟᱭ ᱛᱟᱦᱮᱸᱜᱼᱟ ᱨᱩᱱᱦᱤ ᱟᱫᱚ ᱦᱮᱸ ᱱᱮᱛᱟᱨ ᱫᱚ ᱵᱟᱹᱜᱤ ᱞᱮᱠᱟ ᱜᱮ ᱱᱚᱛᱮ ᱫᱚ ᱟᱫᱚ ᱨᱩᱱᱦᱤ ᱫᱚ ᱧᱟᱢ ᱜᱮ ᱵᱟᱹᱞᱤᱧ ᱧᱟᱢ ᱮᱫᱟ ᱟᱨ ᱟᱨ ᱠᱚᱸᱰᱷᱟ ᱫᱚ ᱟᱹᱰᱤ ᱡᱳᱨ ᱠᱚ ᱪᱟᱥᱟ ᱵᱮᱸᱜᱟᱲ ᱠᱚ ᱫᱚᱢᱮ ᱥᱚᱵᱽᱡᱤ ᱩ ᱩᱛᱩ ᱟᱨᱠᱤ ᱦᱚᱛᱚᱫ ᱠᱚ ᱠᱚᱸᱰᱷᱟ ᱦᱚᱛᱚᱫ ᱛᱟᱨᱯᱚᱨ ᱚᱱᱮ ᱵᱷᱩᱨᱵᱷᱩᱴᱤ ᱠᱚ ᱡᱟᱦᱟᱸ ᱵᱤᱱ ᱞᱟᱹᱭ ᱠᱮᱫᱮᱜᱼᱟ ᱟᱨᱠᱤ
ᱦᱩᱸ
ᱦᱩᱸ ᱚᱱᱟ ᱠᱚᱫᱚ ᱟᱹᱰᱤ ᱡᱟᱹᱥᱛᱤ ᱜᱮ ᱪᱟᱥ ᱦᱩᱭᱩᱜᱼᱟ
ᱟᱪᱪᱷᱟ
ᱜᱚᱢᱠᱮ ᱛᱟᱦᱚᱞᱮ ᱟᱯᱮ ᱫᱤᱥᱚᱢ ᱫᱚ ᱵᱤᱨ ᱫᱤᱥᱚᱢ ᱦᱮᱸ ᱜᱚᱝᱠᱮ ᱞᱟᱹᱭ ᱫᱟᱞᱤᱧ ᱟᱯᱮ ᱫᱤᱥᱚᱢ ᱫᱚ ᱵᱤᱨ ᱫᱤᱥᱚᱢ ᱥᱮ ᱵᱩᱨᱩ ᱫᱤᱥᱚᱢ ᱠᱟᱱᱟ
ᱦᱮᱸ ᱟᱞᱮ ᱟᱞᱮ ᱫᱤᱥᱚᱢ ᱡᱚᱠᱷᱚᱱᱮᱢ ᱞᱟᱹᱭᱟ ᱟᱞᱮ ᱫᱤᱥᱚᱢ ᱫᱚ ᱵᱩᱨᱩ ᱫᱤᱥᱚᱢ ᱜᱮ ᱦᱟᱸᱜ ᱢᱮᱛᱟᱜ ᱢᱮ ᱟᱨ ᱟᱞᱮ ᱠᱷᱚᱡ ᱡᱚᱠᱷᱚᱱ ᱚᱱᱛᱮ ᱯᱟᱲᱟᱣᱱᱟ ᱚᱱᱟ ᱫᱚ ᱡᱚᱛᱚ ᱵᱤᱞᱟᱹᱱ ᱫᱤᱥᱚᱢ ᱢᱮᱱ ᱠᱟᱛᱷᱟ ᱫᱚ ᱟᱞᱮ ᱟᱹᱛᱩ ᱚᱠᱟᱨᱮ ᱦᱟᱸᱜ ᱢᱮᱱᱟᱜᱼᱟ ᱟᱞᱮ ᱫᱚ ᱛᱟᱞᱟᱨᱮ ᱢᱮᱱᱟᱜ ᱞᱮᱭᱟ ᱛᱟᱞᱟᱨᱮ ᱢᱮᱱ ᱠᱟᱛᱮ ᱫᱚ ᱵᱚᱞᱮ ᱟᱞᱮ ᱫᱚ ᱵᱚᱰᱟᱨ ᱨᱮᱞᱮ ᱯᱟᱲᱟᱜ ᱠᱟᱱᱟ ᱡᱚᱠᱷᱚᱱ ᱦᱟᱱᱛᱮᱢ ᱪᱟᱞᱟᱜᱼᱟ ᱛᱚ ᱚᱱᱛᱮ ᱫᱚ ᱟᱹᱰᱤ ᱡᱟᱹᱥᱛᱤ ᱵᱩᱨᱩ ᱢᱮᱱᱟᱜᱼᱟ ᱵᱤᱨ ᱠᱚ ᱢᱮᱱᱟᱜᱼᱟ ᱥᱮ ᱰᱩᱝᱨᱤ ᱠᱚ ᱜᱟᱡᱟᱲ ᱠᱚ ᱚᱱᱠᱟ ᱜᱮ ᱟᱹᱰᱤ ᱡᱟᱹᱥᱛᱤ ᱢᱮᱱᱟᱜᱼᱟ ᱟᱨ ᱟᱞᱮ ᱟᱹᱛᱩ ᱠᱷᱚᱱ ᱡᱚᱠᱷᱚᱱ ᱦᱟᱱᱛᱮᱢ ᱪᱟᱞᱟᱜᱼᱟ ᱩᱱᱛᱮ ᱫᱚ ᱯᱩᱨᱟᱹ ᱵᱤᱞᱟᱹᱱ ᱜᱮᱭᱟ ᱟᱨ ᱟᱞᱮ ᱟᱹᱛᱩ ᱡᱚᱠᱷᱚᱱᱮᱢ ᱧᱮᱞᱟ ᱟᱞᱮ ᱟᱞᱮ ᱟᱹᱛᱩ ᱫᱚᱦᱟᱸᱜ ᱢᱮᱱ ᱠᱮᱭᱟᱢ ᱢᱤᱰᱤᱭᱟᱢ ᱨᱮ ᱢᱮᱱᱟᱜ ᱟᱠᱟᱫᱟ ᱵᱤᱞᱟᱹᱱ ᱦᱚᱸ ᱵᱤᱞᱚᱱ ᱜᱮᱭᱟ ᱟᱹᱰᱤ ᱡᱟᱹᱥᱛᱤ ᱜᱮ ᱟᱨ ᱜᱟᱰᱟ ᱟᱲᱮᱥᱮᱫ ᱮᱢ ᱪᱟᱞᱟᱜᱼᱟ ᱛᱚ ᱚᱱᱛᱮ ᱫᱚ ᱜᱟᱡᱟᱲ ᱧᱚᱜ ᱜᱮᱭᱟ ᱛᱷᱚᱲᱟ ᱜᱟᱱ ᱦᱟᱸᱜ ᱟᱨ ᱵᱟᱠᱤ ᱫᱚ ᱦᱟᱸᱜ ᱜᱚᱴᱟ ᱜᱮ ᱵᱤᱞᱚᱱ ᱜᱮᱭᱟ ᱢᱮᱱᱛᱮᱫ ᱫᱚ ᱟᱞᱮ ᱟᱹᱛᱩ ᱠᱷᱚᱱ ᱮᱴᱟᱜ ᱟᱹᱛᱩ ᱦᱚᱸ ᱧᱮᱞ ᱧᱟᱢᱚᱜᱼᱟ ᱟᱨ ᱚᱱᱟ ᱠᱷᱚᱡ ᱟᱞᱮ ᱟᱹᱛᱩ ᱠᱷᱚᱡ ᱦᱟᱱᱛᱮᱢ ᱪᱟᱞᱟᱜᱼᱟ ᱚᱱᱛᱮ ᱫᱚ ᱮᱴᱟᱜ ᱟᱹᱛᱳ ᱦᱚᱸ ᱵᱟᱢ ᱧᱮᱞ ᱧᱟᱢᱟ ᱮᱴᱟᱜ ᱟᱹᱛᱳ ᱠᱷᱚᱡ ᱵᱚᱞᱮ
ᱟᱫᱚ ᱚᱱᱮ ᱚᱱᱠᱟ ᱠᱟᱱᱟ ᱟᱞᱮ ᱥᱮᱫ ᱫᱚ ᱟᱯᱮᱥᱮᱫ ᱪᱮᱫ ᱞᱮᱠᱟ ᱠᱟᱱᱟ ᱵᱮᱞᱮᱱ ᱫᱤᱥᱚᱢ ᱥᱮ ᱵᱩᱨᱩ ᱫᱤᱥᱚᱢ
ᱜᱚᱝᱠᱮ ᱟᱞᱮ ᱱᱚᱛᱮ ᱦᱚᱸ ᱯᱟᱹᱦᱤᱞ ᱫᱚ ᱫᱚᱢᱮ ᱵᱤᱨ ᱠᱚ ᱛᱟᱦᱮᱸ ᱠᱟᱱᱟ ᱟᱹᱰᱤ ᱞᱟᱦᱟ ᱧᱚᱜ ᱜᱮ ᱚᱱᱟ ᱠᱚᱫᱚ ᱦᱳᱭ ᱛᱚ ᱟᱹᱞᱤᱧ ᱫᱚᱢᱮ ᱮᱠᱴᱟ ᱫᱚ ᱵᱟᱹᱞᱤᱧ ᱧᱮᱞ ᱠᱟᱫᱟ ᱵᱤᱨ ᱠᱚᱫᱚ ᱛᱚᱵᱮ ᱵᱤᱨ ᱠᱚ ᱢᱟᱜ ᱟᱠᱟᱫᱟ ᱚᱱᱟ ᱨᱮᱱᱟᱜ ᱴᱷᱩᱸᱴ ᱛᱮᱫ ᱡᱟᱦᱟᱸ ᱛᱟᱦᱮᱱᱟ
ᱦᱩᱸ
ᱠᱚᱫᱚ ᱞᱤᱧ ᱧᱮᱞ ᱛᱤᱭᱳ ᱟᱠᱟᱫᱟ ᱟᱫᱚ ᱱᱮᱛᱟᱨ ᱫᱚ ᱯᱷᱟᱸᱠᱟ ᱧᱚᱜ ᱟᱠᱟᱱ ᱜᱮᱭᱟ ᱜᱚᱴᱟ ᱜᱮ ᱟᱫᱚ ᱱᱮᱛᱟᱨ ᱫᱚ ᱚᱱᱮ ᱥᱚᱱᱟᱡᱷᱩᱨᱤ ᱠᱚᱵᱤᱱ ᱟᱸᱡᱚᱢ ᱵᱟᱲᱟ ᱟᱠᱟᱫᱟ ᱟᱠᱟᱥᱢᱩᱱᱤ ᱡᱟᱦᱟᱸ ᱠᱚ ᱢᱮᱛᱟᱜ ᱠᱟᱱ
ᱦᱮᱸ ᱦᱮᱸ ᱦᱮᱸ ᱟᱸᱡᱚᱢ ᱱᱚᱛᱮ ᱢᱮᱱᱟᱜ ᱜᱮᱭᱟ ᱟᱞᱮᱥᱮᱫ ᱦᱚᱸ ᱦᱮᱸ ᱦᱮᱸ ᱟᱞᱮᱥᱮᱫ ᱦᱚᱸ ᱢᱮᱱᱟᱜ ᱜᱮᱭᱟ ᱚᱱᱟ ᱠᱚ ᱨᱚᱦᱚᱭ ᱟᱠᱟᱫᱟ ᱠᱚ
ᱦᱮᱸ ᱚᱱᱟ ᱫᱟᱨᱮ ᱜᱮ ᱡᱟᱹᱥᱛᱤ ᱱᱤᱛᱚᱜ ᱢᱮᱱᱟᱜᱼᱟ ᱟᱨ ᱠᱟᱹᱴᱤᱡ ᱥᱟᱦᱟ ᱧᱚᱜ ᱨᱮ ᱥᱟᱨᱡᱚᱢ ᱵᱤᱨ ᱠᱚᱫᱚ ᱢᱮᱱᱟᱜ ᱜᱮᱭᱟ ᱟᱫᱚ
ᱦᱩᱸ
ᱵᱤᱨ ᱜᱮ ᱡᱟᱹᱥᱛᱤ ᱠᱟᱭᱛᱮ ᱢᱮᱱᱟᱜᱼᱟ ᱵᱤᱨ ᱛᱟᱞᱟ ᱨᱮᱜᱮ ᱢᱮᱱᱟᱜ ᱞᱮᱭᱟ ᱮᱠᱷᱚᱱ ᱫᱚ ᱟᱨ ᱵᱩᱨᱩ ᱠᱚᱫᱚ ᱩᱱᱟᱹᱜ ᱡᱟᱹᱥᱛᱤ ᱡᱟᱹᱥᱛᱤ ᱵᱩᱨᱩ ᱠᱚᱫᱚ ᱵᱟᱹᱱᱩᱜᱼᱟ ᱠᱟᱹᱴᱤᱡ ᱠᱟᱹᱴᱤᱡ ᱵᱩᱨᱩ ᱢᱮᱱᱟᱜᱼᱟ ᱦᱟᱸᱰᱮ ᱱᱟᱰᱮ
ᱟᱫᱚ ᱠᱷᱮᱛ ᱠᱚᱫᱚ ᱛᱚᱵᱮ ᱰᱷᱮᱨ ᱜᱮ ᱢᱮᱱᱟᱜᱼᱟ ᱚᱱᱟ ᱠᱚᱨᱮ ᱥᱮ ᱡᱟᱹᱥᱛᱤ ᱚᱱᱟ ᱵᱩᱨᱩ ᱛᱮᱜᱮ ᱯᱮᱨᱮᱡ ᱟᱠᱟᱱᱟ ᱢᱮᱱ ᱠᱮ ᱯᱮᱥᱮ ᱚᱱᱟ ᱵᱤᱨ ᱛᱮᱜᱮ ᱥᱮ ᱚᱱᱟ ᱰᱩᱝᱨᱤ ᱛᱮᱜᱮ ᱯᱮᱨᱮᱡ ᱟᱠᱟᱱᱟ ᱥᱮ ᱠᱷᱮᱛ ᱠᱚᱦᱚᱸ ᱵᱚᱞᱮ ᱢᱮᱱᱟᱜ ᱛᱟᱯᱮ ᱜᱮᱭᱟ ᱡᱟᱹᱥᱛᱤ ᱜᱮ?
ᱜᱚᱝᱠᱮ ᱦᱩᱲᱩ ᱪᱟᱥ ᱞᱮᱠᱟᱱ ᱡᱟᱦᱟᱸ ᱠᱷᱮᱛ ᱚᱱᱟ ᱠᱚᱫᱚ ᱠᱟᱹᱴᱤᱡ ᱠᱚᱢ ᱧᱚᱜ ᱜᱮᱭᱟ ᱜᱚᱢᱠᱮ ᱚᱱᱟ ᱠᱚᱫᱚ᱾ ᱟᱫᱚ ᱵᱟᱝ ᱥᱚᱢᱟᱱᱟᱛᱚ ᱟᱞᱮ ᱱᱚᱛᱮ ᱫᱚ ᱡᱚᱛᱚ ᱜᱮ ᱠᱟᱹᱴᱤᱡ ᱦᱚᱭᱛᱚ ᱩᱥᱩᱞᱟ ᱠᱟᱹᱴᱤᱡ ᱟᱨᱚ ᱪᱷᱮᱯᱚᱜᱼᱟ ᱛᱟᱦᱞᱮ ᱚᱱᱟ ᱪᱷᱮᱯᱚ ᱨᱮᱜᱮ ᱦᱩᱲᱩ ᱫᱚ ᱨᱚᱦᱚᱭᱚᱜᱼᱟ᱾ ᱟᱫᱚ ᱩᱥᱩᱞ ᱜᱮ ᱡᱟᱹᱥᱛᱤᱭᱟ ᱟᱫᱚ ᱩᱥᱩᱞ ᱠᱚᱨᱮᱫ ᱫᱚ ᱦᱚᱸᱜᱼᱚᱭ ᱵᱚᱨᱥ ᱥᱟ ᱨᱮᱫᱚ ᱡᱟᱦᱟᱱᱟᱜ ᱠᱚ ᱨᱚᱦᱚᱭ ᱵᱤᱫ ᱠᱟᱜᱼᱟ᱾
ᱦᱩᱸ
ᱦᱩᱸ ᱠᱚᱸᱱᱰᱦᱟ ᱠᱚ ᱠᱤᱝᱵᱟ ᱟᱨ ᱚᱱᱟᱢᱟᱞ ᱵᱩᱨᱵᱩᱴᱤ ᱠᱚ ᱡᱟᱦᱟᱱᱟᱜ ᱠᱚᱠᱚ ᱵᱤᱫ ᱠᱟᱜᱼᱟ ᱫᱚ᱾ ᱟᱫᱚ ᱚᱱᱟ ᱠᱚᱯᱮ ᱪᱟᱥ ᱵᱟᱲᱟᱭᱮᱫᱟ ᱛᱚᱠᱷᱚᱱ ᱫᱚ ᱦᱟᱸᱜ᱾
ᱦᱮᱸ ᱟᱨ ᱱᱚᱜᱼᱚᱭ ᱵᱟᱹᱭ ᱵᱟᱹᱭᱛᱮ ᱥᱚᱢᱚᱭ ᱠᱚᱦᱚᱸ ᱢᱩᱪᱟᱹᱫ ᱥᱮᱫ ᱪᱟᱞᱟᱜ ᱠᱟᱱ ᱛᱟᱞᱟᱝᱟ ᱟᱨ ᱟᱢ ᱥᱚᱸᱜᱮ ᱟᱨ ᱟᱹᱰᱤ ᱨᱚᱯᱚᱲ ᱠᱟᱛᱮᱜ ᱟᱹᱰᱤ ᱱᱟᱯᱟᱭ ᱵᱩᱡᱷᱟᱹᱣᱱᱟ ᱟᱫᱚ ᱡᱩᱫᱤ ᱱᱤᱛᱚᱜ ᱦᱚᱢ ᱯᱷᱤᱨᱤ ᱜᱮ ᱠᱷᱟᱡ ᱠᱚᱞ ᱫᱚᱦᱲᱟᱭ ᱢᱮ ᱱᱚᱣᱟ ᱱᱟᱢᱵᱟᱨ ᱨᱮᱜᱮ ᱦᱟᱸᱜ ᱚᱱᱮ ᱚᱠᱟᱨᱮᱢ ᱠᱚᱞ ᱞᱮᱫ ᱟᱫᱚ ᱤᱧᱫᱚᱧ ᱯᱷᱤᱨᱤ ᱜᱮ ᱦᱟᱸᱜ ᱱᱤᱛ ᱫᱚ ᱦᱟᱹᱵᱤᱡ ᱫᱚ᱾
ᱟᱪᱪᱷᱟ ᱴᱷᱤᱠ ᱜᱮᱭᱟ ᱦᱟᱸᱜ ᱜᱚᱝᱠᱮ ᱴᱟᱥᱠ ᱠᱚᱦᱚᱸ ᱟᱹᱞᱤᱧᱟᱜ ᱫᱚᱢᱮ ᱮᱠᱴᱟ ᱫᱚ ᱟᱹᱣᱨᱤ ᱯᱩᱨᱟᱹᱜ ᱛᱟᱹᱞᱤᱧᱟ᱾ ᱛᱟᱦᱞᱮ ᱯᱷᱤᱜ ᱯᱷᱤᱨᱤᱜ ᱯᱷᱨᱤ ᱜᱤᱯᱷ ᱠᱷᱟᱱ ᱟᱨᱫᱷᱟᱣ ᱞᱤᱧ ᱠᱚᱞ ᱨᱩᱣᱟᱹᱲ ᱮᱫᱟᱞᱤᱧ᱾